ᱦᱮᱸ ᱵᱚᱭᱦᱟ ᱨᱚᱲ ᱟᱸᱡᱚᱢᱚᱜ ᱠᱟᱱᱟ?
ᱦᱮᱸ ᱵᱚᱭᱦᱟ ᱟᱸᱡᱚᱢᱚᱜ ᱠᱟᱱᱟ ᱡᱚᱦᱟᱨ ᱜᱮ ᱵᱚᱭᱦᱟ᱾
ᱦᱮᱸ ᱵᱚᱭᱦᱟ ᱡᱚᱦᱟᱨ ᱜᱮ ᱡᱚᱦᱟᱨ ᱜᱮ᱾
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱵᱚᱭᱦᱟ ᱡᱚᱢ ᱵᱟᱲᱟ ᱠᱚᱫᱚ ᱦᱩᱭ ᱟᱠᱟᱱᱟ ᱟᱢᱮᱢ ᱡᱚᱢ ᱵᱟᱲᱟᱣ ᱠᱟᱫᱟ ᱥᱮ ᱵᱟᱝ?
ᱦᱮᱸ ᱡᱚᱢ ᱵᱟᱲᱟ ᱠᱚᱫᱚ ᱱᱚᱜᱼᱚᱭ ᱡᱚᱢ ᱵᱟᱲᱟ ᱠᱟᱛᱮᱫ ᱜᱮ ᱟᱫᱚ ᱱᱤᱛᱚᱜ ᱠᱟᱹᱴᱤᱡ ᱚᱲᱟᱜ ᱠᱷᱚᱱᱟᱜ ᱵᱟᱭᱨᱮ ᱥᱮᱫ ᱨᱮ ᱢᱤᱱᱟᱹᱧᱟ᱾ ᱛᱟᱦᱚᱞᱮ ᱜᱚᱨᱚᱢ ᱦᱚᱸ ᱵᱩᱡᱷᱟᱹᱜ ᱠᱟᱱᱟ, ᱛᱟᱨᱯᱚᱨᱮ ᱚᱲᱟᱜ ᱠᱚᱨᱮ ᱯᱟᱝᱠᱷᱟ ᱠᱚᱦᱚᱸ ᱩᱱᱟᱹᱜ ᱵᱟᱹᱱᱩᱜᱼᱟ᱾ ᱛᱮ ᱢᱤᱫᱴᱟᱝ ᱜᱮᱭᱟ ᱯᱟᱝᱠᱷᱟ ᱛᱟᱯᱚᱨᱮ ᱟᱭᱳᱵᱟᱵᱟ ᱛᱟᱹᱠᱤᱱ ᱦᱚᱸ ᱟᱫᱚ ᱢᱟᱱᱮ ᱜᱚᱨᱚᱢ ᱨᱮ ᱵᱟᱝᱠᱤᱱ ᱡᱟᱹᱯᱤᱫ ᱫᱟᱲᱮᱭᱟᱜ ᱠᱟᱱᱟ᱾ ᱵᱚᱭᱚᱥ ᱦᱚᱠᱤᱱ ᱵᱚᱭᱚᱥ ᱠᱟᱱᱟ, ᱛᱟᱦᱚᱞᱮ ᱟᱫᱚᱧ ᱞᱟᱹᱭᱫᱟ ᱦᱟᱯᱮ ᱛᱟᱦᱚᱞᱮ ᱮᱸ ᱠᱟᱨᱮᱭᱟᱨᱮ ᱠᱟᱹᱴᱤᱡ ᱥᱮᱸᱫᱽᱨᱟ ᱵᱟᱲᱟ ᱞᱮᱠᱚ ᱞᱮᱜᱮ ᱡᱟᱦᱟᱸᱭ ᱡᱩᱫᱤ ᱚᱱᱞᱟᱭᱤᱱ ᱠᱚᱨᱮ ᱢᱮᱱᱟᱜ ᱠᱚ ᱠᱷᱟᱱ ᱛᱟᱦᱚᱞᱮ ᱠᱟᱹᱴᱤᱡ ᱜᱟᱞᱢᱟᱨᱟᱣ ᱦᱩᱭᱩᱜᱼᱟ᱾
ᱟᱫᱚ ᱥᱮᱸᱫᱽᱨᱟ ᱵᱟᱲᱟ ᱞᱮᱠᱷᱟᱡ ᱛᱩᱧ ᱵᱟᱲᱟ ᱞᱮᱭᱟᱢ ᱥᱮ ᱪᱮᱫ ᱟᱫᱚ?
ᱵᱟ ᱵᱟᱝ ᱵᱟᱝ ᱚᱱᱠᱟᱱᱟᱜ ᱥᱮᱸᱫᱽᱨᱟ ᱫᱚ ᱵᱟᱝ ᱵᱚᱭᱦᱟ᱾ ᱦᱟ ᱚᱱᱮ ᱱᱤᱭᱟᱹ ᱨᱚᱯᱚᱲ ᱜᱟᱞᱢᱟᱨᱟᱣ ᱞᱟᱹᱜᱤᱫ, ᱟᱞᱮ ᱥᱮᱫ ᱫᱚᱼᱼ ᱦᱮᱸ ᱟᱞᱮ ᱚᱱᱛᱮ ᱫᱚ ᱢᱟᱱᱮ ᱥᱮᱸᱫᱽᱨᱟᱭ ᱦᱚᱸᱠᱚ ᱞᱟᱹᱭ ᱜᱮᱭᱟ ᱵᱚᱭᱦᱟ᱾ ᱟᱫᱚ ᱟᱯᱮ ᱥᱮᱫ ᱫᱚ ᱢᱟᱱᱮ ᱦᱮᱸ ᱡᱩᱫᱟᱹ ᱜᱮ ᱢᱟᱱᱮ ᱟᱵᱚ ᱫᱚ ᱫᱤᱥᱚᱢ ᱢᱟᱼᱼ ᱛᱚᱢ ᱨᱮᱱᱟᱜ ᱨᱚᱲ ᱫᱚ ᱡᱩᱫᱟᱹ ᱜᱮᱛᱟ ᱵᱚᱱᱟ ᱛᱚ᱾
ᱦᱮᱸ ᱴᱚᱴᱷᱟ ᱟᱵᱚᱣᱟᱜ ᱴᱚᱴᱷᱟ ᱟᱵᱚ ᱴᱚᱴᱷᱟ ᱟᱭ ᱩᱢᱟᱹᱱ ᱛᱮᱫᱚ ᱡᱩᱫᱟᱹ ᱜᱮᱭᱟ ᱥᱮ ᱟᱞᱮ ᱫᱚ ᱥᱮᱸᱫᱽᱨᱟᱼᱼ ᱟᱞᱮ ᱫᱚᱞᱮ ᱢᱚᱱᱮᱭᱟ ᱡᱤᱵᱽᱡᱤᱭᱟᱹᱞᱤ ᱥᱮᱸᱫᱽᱨᱟ ᱟᱨ ᱦᱚᱲ ᱯᱟᱱᱛᱮ ᱢᱟᱱᱮ ᱟᱵᱚ ᱡᱚᱦᱚᱜ ᱚᱱᱠᱟ ᱡᱟᱦᱟᱸ ᱢᱟᱱᱮ ᱥᱮᱸᱫᱽᱨᱟ ᱢᱚᱱᱮ ᱟᱢ ᱡᱟᱦᱟᱸᱢ ᱞᱟᱹᱭ ᱦᱚᱪᱚ ᱠᱮᱫᱟ᱾ ᱠᱟᱛᱷᱟᱧ ᱵᱩᱡ ᱠᱮᱫᱟ ᱟᱞᱮ ᱫᱚᱞᱮ ᱞᱟᱹᱭ ᱜᱮᱭᱟ ᱯᱟᱱᱛᱮ ᱵᱟᱲᱟᱭᱮᱜ ᱠᱚ ᱛᱟᱦᱮᱤᱧ ᱦᱚᱲ ᱠᱚ᱾
ᱦᱮᱸ ᱟᱫᱚ ᱢᱟᱱᱮ ᱟᱭᱢᱟ ᱡᱟᱭᱜᱟ ᱥᱮᱱᱟᱜ ᱢᱟᱱᱮ ᱡᱩᱫᱟᱹ ᱡᱩᱫᱟᱹ ᱠᱟᱛᱷᱟ ᱢᱮᱱᱟᱜ ᱛᱟᱵᱚᱱᱟ ᱛᱚ᱾
ᱦᱮᱸ ᱦᱮᱸ ᱟᱫᱚ ᱚᱱᱟ ᱫᱚ ᱦᱟᱱᱮ ᱥᱮᱫᱟᱭ ᱯᱤᱞᱪᱩ ᱦᱟᱲᱟᱢ ᱯᱤᱞᱪᱩ ᱵᱩᱲᱤ ᱠᱚ ᱦᱮᱡ ᱞᱮᱱᱟ ᱟᱫᱚᱠᱚᱼᱼ ᱨᱚᱲ ᱟᱹᱜᱩ ᱟᱠᱟᱫ ᱠᱚ ᱞᱟᱹᱭ ᱟᱹᱜᱩ ᱟᱠᱟᱫ ᱠᱚ ᱟᱸᱡᱚᱢ ᱟᱹᱜᱩ ᱟᱠᱟᱫ ᱠᱚᱼᱼ ᱚᱞ ᱜᱩᱨᱩᱣᱟᱜ ᱞᱟᱹᱭ ᱞᱮᱠᱟ ᱛᱮ ᱦᱮᱸ ᱟᱸᱡᱚᱢ ᱞᱮᱠᱟᱼᱼ ᱛᱮ ᱢᱟᱱᱮ ᱟᱵᱚ ᱟᱹᱰᱤ ᱠᱤᱪᱷᱩ ᱥᱮ ᱟᱭᱢᱟ ᱟᱭᱢᱟ ᱵᱚᱱ ᱚᱞᱚ ᱥᱮᱬᱟ ᱟᱠᱟᱫᱟ ᱟᱸᱡᱚᱢ ᱥᱮᱬᱟᱣ-ᱼ ᱠᱟᱫᱟ, ᱡᱟᱦᱟᱸ ᱠᱚᱵᱚᱱ ᱨᱚᱲ ᱟᱠᱟᱫ᱾
ᱟᱫᱚ ᱵᱚᱭᱦᱟ ᱞᱮᱫᱟᱧ ᱚᱲᱟ ᱚᱜ ᱞᱮᱫᱟ ᱱᱤᱛᱚᱜ ᱫᱚ ᱪᱮᱫ ᱦᱚᱸ ᱪᱤᱠᱟᱹ ᱵᱟᱝ ᱦᱩᱭᱩᱜ ᱜᱮᱭᱟ ᱢᱟᱱᱮ ᱱᱤᱛᱚᱜ ᱫᱚ ᱠᱟᱹᱴᱤᱡ ᱪᱟᱥᱵᱟᱥ ᱠᱚᱨᱮ ᱠᱷᱟᱴᱟᱜ ᱦᱩᱭᱩᱜ ᱜᱮᱭᱟ᱾
ᱦᱚᱸ ᱪᱮᱫ ᱠᱚᱢ ᱪᱟᱥ ᱜᱮᱭᱟ ᱵᱚᱭᱦᱟ ᱛᱟᱦᱞᱮ?
ᱪᱟᱥ ᱫᱚ ᱥᱚᱵᱡᱤ ᱠᱩᱧ ᱪᱟᱥ ᱜᱮᱭᱟ, ᱛᱟᱯᱚᱨᱮ ᱱᱤᱭᱟᱹ ᱚᱲᱟᱜ ᱨᱮᱱᱟᱜ ᱠᱟᱹᱢᱤ ᱦᱳᱲᱳ ᱨᱚᱦᱚᱭ ᱠᱚ ᱱᱚᱜᱼᱚᱭ ᱛᱚ ᱟᱥᱟᱲ ᱵᱚᱸᱜᱟ ᱦᱚᱸ ᱥᱮᱴᱮᱨ ᱦᱮᱡ ᱱᱟ,
ᱮᱠᱫᱚᱢ ᱟᱥᱟᱲ ᱵᱚᱸᱜᱟ ᱫᱚ ᱮᱠᱫᱚᱢ ᱟᱥᱟᱲ ᱵᱚᱸᱜᱟ ᱥᱮᱴᱮᱨ ᱞᱮᱱᱠᱷᱟᱱ ᱫᱚ ᱩᱱᱠᱩ ᱨᱚᱴᱮ ᱠᱚᱫᱚ ᱠᱚ ᱨᱟᱜ ᱜᱮᱭᱟ᱾
ᱪᱟᱥ ᱫᱤᱱ ᱦᱚᱸ ᱢᱟᱱᱮ ᱥᱮᱴᱮᱨ ᱦᱮᱡᱱᱟ ᱛᱚ ᱱᱚᱜᱚᱭ ᱟᱥᱟᱲ ᱵᱚᱸᱜᱟ ᱫᱩ ᱛᱟᱹᱨᱤᱠᱷ ᱦᱩᱭᱮᱱᱟ᱾ ᱫᱟᱜ ᱡᱟᱹᱲᱤ ᱜᱮ ᱵᱟᱭ ᱫᱟᱜ ᱡᱟᱹᱲᱤ ᱟᱵᱚᱱ ᱠᱟᱱᱟ ᱪᱟᱸᱫᱳ ᱵᱚᱸᱜᱟ ᱦᱚᱸ ᱵᱟᱭ ᱫᱟᱭᱟ ᱟᱵᱚᱱ ᱠᱟᱱᱟ᱾ ᱯᱮ ᱛᱤᱥᱮ ᱫᱟᱜ ᱟᱵᱚᱱᱟ ᱪᱟᱸᱫᱳ ᱵᱚᱸᱜᱟ,
ᱦᱮᱸ ᱦᱮᱸ ᱛᱤᱥᱮ ᱫᱟᱜ ᱫᱟᱜ ᱟᱵᱚᱱᱟᱭ ᱫᱟᱜ ᱟᱵᱚᱱᱟᱭ ᱟᱫᱚ ᱠᱟᱹᱴᱤᱡ ᱯᱷᱳᱱ ᱟᱭ ᱦᱩᱭᱩᱜᱼᱟ ᱦᱮᱞᱳᱣ ᱟᱭ ᱦᱩᱭᱩᱜᱼᱟ ᱠᱟᱹᱴᱤᱡ᱾
ᱞᱟᱹᱭᱫᱟᱧ ᱵᱚᱭᱦ ᱚᱲᱟᱜ ᱠᱚᱨᱮ ᱫᱚᱠᱚ ᱱᱟᱯᱟᱭ ᱜᱮᱭᱟ ᱱᱤᱭᱟᱹ ᱜᱷᱟᱹᱲᱤᱡ?
ᱦᱮᱸ ᱚᱲᱟᱜ ᱠᱚᱫᱚ ᱱᱟᱯᱟᱭ ᱜᱮ ᱟᱹᱰᱤ ᱢᱚᱸᱡᱽ ᱨᱤᱞᱟᱹᱢᱟᱞᱟ ᱯᱩᱨᱟᱹ ᱡᱷᱟᱱ ᱰᱟᱹᱰᱤ ᱫᱟᱜ ᱞᱮᱠᱟ᱾
ᱦᱮᱸ ᱞᱮᱫᱟᱹᱧ ᱵᱚᱭᱦᱟ ᱦᱮᱸ ᱞᱮᱫᱟᱹᱧ ᱵᱚᱭᱦᱟ ᱛᱟᱦᱞᱮ ᱚᱲᱟᱜ ᱠᱚᱨᱮ ᱫᱚ ᱚᱠᱚᱭ ᱚᱠᱚᱭ ᱢᱮᱱᱟᱜ ᱠᱚᱣᱟ?
ᱚᱲᱟᱜ ᱨᱮ ᱤᱧ ᱛᱮ ᱫᱤᱫᱤ ᱛᱮ ᱵᱷᱟᱭ ᱛᱮ ᱢᱟ ᱵᱟᱵᱟ
ᱚ
ᱠᱚᱜᱮ ᱦᱮᱸ᱾
ᱟᱨ ᱜᱚ ᱜᱚᱜᱚ ᱢᱮᱱᱟᱭᱟ ᱥᱮ ᱵᱟᱝ?
ᱦᱮᱸ ᱜᱚᱜᱚ ᱢᱮᱱᱟᱭᱟ᱾
ᱚ ᱟᱨ ᱵᱩᱰᱤ ᱜᱚ ᱛᱟᱠᱚ ᱫᱟᱫᱩ ᱛᱟᱠᱚ ᱩᱱᱠᱩ ᱫᱚ ᱢᱮᱱᱟᱜ ᱠᱚᱣᱟ ᱥᱮ ᱵᱟᱝ?
ᱦᱮᱸ ᱵᱩᱰᱤ ᱛᱟᱠᱚ ᱫᱟᱹᱫᱩ ᱛᱟᱠᱚ ᱢᱟᱢᱟᱭᱳ ᱛᱟᱠᱚ ᱩᱱᱠᱩ ᱡᱷᱤ ᱜᱚᱲᱚᱢ ᱛᱟᱠᱚ ᱟᱨ ᱡᱚ ᱛᱚ ᱜᱮ ᱢᱮᱱᱟᱜ ᱠᱚᱣᱟ, ᱢᱟᱱᱮᱼᱼ
ᱛᱟᱦᱮᱸ ᱞᱮᱱᱠᱷᱟᱱ ᱢᱟᱱᱮ ᱥᱟᱸᱜᱮ ᱛᱟᱦᱮᱸ ᱞᱮᱱᱠᱷᱟᱱ ᱟᱵᱚ ᱦᱚᱸ ᱢᱟᱱᱮ ᱠᱟᱹᱴᱤᱡ ᱨᱟᱹᱥᱠᱟᱹ ᱵᱚᱱ ᱵᱩᱡᱟ᱾ ᱵᱟᱝ ᱡᱷᱚᱛᱚ ᱜᱤᱧ ᱧᱮᱞ ᱛᱤᱭᱳᱜ ᱠᱟᱜ ᱠᱚᱣᱟ᱾ ᱩᱱᱤᱭᱟᱹ ᱵᱚᱰᱟᱭ ᱛᱟᱠᱚ ᱡᱩᱫᱤ ᱵᱟᱝᱠᱚ ᱛᱟᱦᱮᱱᱟ, ᱦᱮᱸ ᱵᱚᱭᱦᱟ ᱫᱚ ᱦᱟᱼᱼ ᱚᱱᱟ ᱠᱚᱫᱚᱞᱟᱝ ᱜᱟᱞᱢᱟᱨᱟᱣ ᱮᱫᱟ ᱠᱟᱹᱴᱤᱡ ᱱᱚᱜᱼᱚᱭ ᱛᱚ ᱠᱟᱹᱴᱤᱡ ᱮᱦᱚᱵ ᱠᱟᱫᱟ ᱟᱫᱚᱼᱼ ᱠᱟᱹᱴᱤᱡ ᱜᱟᱞᱢᱟᱨᱟᱣ ᱞᱮᱱᱠᱷᱟᱱ ᱟᱫᱚ ᱩᱯᱨᱩᱢ ᱠᱚᱦᱚᱸ ᱦᱩᱭᱩᱜ ᱛᱟᱞᱟᱝᱼᱟ᱾ ᱛᱟᱯᱚᱨ ᱟᱫᱚ ᱯᱮᱲᱟ ᱥᱟᱞᱟᱜ ᱦᱮᱸ ᱯᱮᱲᱟ ᱥᱮᱱᱟᱜ ᱟᱫᱚ ᱠᱟᱛᱷᱟ ᱵᱟᱝ ᱪᱟᱞᱟᱜᱼᱟ ᱾ᱟᱫᱚ ᱞᱟᱹᱭ ᱫᱟ ᱱᱚᱜᱼᱚᱭ ᱱᱤᱛᱚᱜ ᱡᱮᱢᱚᱱ ᱦᱟᱸᱜᱼᱼ ᱦᱮᱸ ᱟᱫᱚᱧ ᱞᱟᱹᱭᱮᱜᱼᱟ, ᱵᱚᱭᱦᱟ ᱱᱚᱜᱼᱚᱭ ᱡᱮᱢᱚᱱ ᱟᱯᱮ ᱩᱱᱟᱹᱜ ᱥᱟᱸᱜᱮ ᱢᱮᱱᱟᱜ ᱯᱮᱭᱟ ᱛᱟᱦᱚᱞᱮᱼᱼ ᱟᱹᱰᱤ ᱨᱤᱞᱟᱹᱢᱟᱞᱟ ᱢᱮᱱᱟᱜ ᱯᱮᱭᱟ᱾ ᱢᱤᱫ ᱥᱟᱱᱛᱟᱲ ᱢᱟᱢᱟᱭᱩ ᱛᱟᱠᱚ ᱦᱚᱸ ᱡᱚᱛᱚ ᱦᱚᱲ ᱜᱮᱢ ᱧᱮᱞ ᱟᱠᱟᱫ ᱠᱚᱣᱟ᱾ ᱛᱟᱦᱚᱞᱮ ᱤᱧ ᱨᱮᱱ ᱫᱚ ᱦᱩᱭᱩᱜ ᱠᱟᱱᱟᱼᱼ ᱢᱟᱱᱮ ᱫᱟᱫᱩ ᱛᱟᱹᱠᱤᱱ ᱢᱮᱱᱟᱜ ᱠᱤᱱᱟ, ᱫᱟᱫᱩ ᱢᱮᱱᱟᱭᱟ ᱵᱩᱴᱤ ᱜᱚ ᱢᱮᱱᱟᱭᱟ᱾ ᱢᱟᱢᱟᱭᱩ ᱫᱚ ᱢᱟᱱᱮ ᱵᱟᱹᱱᱩᱜ ᱮᱭᱟ ᱛᱟᱦᱚᱞᱮ ᱢᱟᱢᱟᱭᱩ ᱫᱚ ᱵᱟᱹᱧ ᱧᱮᱞ ᱛᱤᱭᱳᱜ ᱠᱮᱫᱮᱭᱟ᱾ ᱟᱫᱚ ᱠᱟᱹᱴᱤᱡ ᱠᱟᱹᱴᱤᱡ ᱤᱧ ᱛᱟᱦᱮᱸ ᱠᱟᱱᱟ ᱛᱚ, ᱛᱟᱦᱚᱞᱮ ᱟᱫᱚᱼᱼ ᱟᱭᱳᱭ ᱞᱟᱹᱭ ᱟᱠᱟᱫᱟ, ᱢᱮᱱᱫᱟ ᱢᱟᱢᱟᱭᱩ ᱫᱚᱢᱮ ᱟᱹᱰᱤ ᱵᱷᱟᱜᱤ ᱛᱟᱦᱮᱸ ᱠᱟᱱᱟ ᱫᱚᱢᱮ ᱢᱟᱱᱮ ᱡᱟᱦᱟᱸᱭ ᱫᱟᱫᱟ ᱫᱤᱫᱤ ᱛᱟᱠᱚ ᱫᱤᱫᱤᱼᱼ ᱛᱟᱠᱚ ᱢᱮᱱᱟᱜ ᱠᱚᱣᱟ, ᱫᱚᱢᱮ ᱠᱷᱟᱛᱤᱨ ᱟᱠᱚ ᱠᱟᱱ ᱛᱟᱦᱮᱸᱜᱼᱟ ᱾ᱛᱟᱯᱚᱨᱮ ᱢᱟᱢᱟ ᱚᱲᱟᱜ ᱪᱟᱞᱟᱣ ᱞᱮᱱᱠᱷᱟᱱ ᱢᱟᱢᱟᱭᱩᱼᱼ ᱦᱟᱱᱟ ᱱᱟᱣᱟᱭ ᱦᱟᱛᱟᱣ ᱟᱠᱚ ᱠᱟᱱ ᱛᱟᱦᱮᱸᱜᱼᱟᱭ ᱡᱟᱢᱟᱭ ᱡᱟᱢᱟ ᱠᱚ᱾ ᱦᱮᱸ ᱟᱫᱚ ᱦᱮᱸ ᱦᱮᱸ᱾ ᱟᱫᱚ ᱤᱧ ᱜᱮ ᱦᱚᱯᱚᱱᱤᱧ ᱛᱟᱦᱮᱸ ᱠᱟᱱᱟ ᱛᱚ ᱛᱟᱦᱚᱞᱮ ᱚᱱᱮ ᱚᱱᱟ ᱯᱮ ᱵᱚᱭᱦᱟ ᱢᱚᱫᱽᱫᱷᱮᱨᱮ᱾ ᱛᱟᱦᱚᱞᱮ ᱤᱧ ᱜᱮ ᱟᱫᱚ ᱢᱟᱢᱟᱭᱳ ᱫᱚ ᱵᱟᱹᱧ ᱧᱮᱞ ᱛᱤᱭᱳᱜ ᱫᱟᱲᱮᱭᱟᱫᱮᱭᱟ, ᱟᱫᱚ ᱵᱚᱸᱜᱟ ᱫᱤᱥᱚᱢ ᱨᱤᱧ ᱪᱟᱞᱟᱣ ᱠᱟᱱᱟ᱾
ᱦᱮᱸ ᱢᱚᱱᱮ ᱟᱫᱚ ᱚᱱᱮ ᱡᱮ ᱟᱢᱫᱚ ᱞᱟᱹᱭ ᱠᱟᱛᱷᱟ ᱟᱸᱚᱢ ᱠᱟᱛᱷᱟᱢ ᱫᱤᱥᱟᱹ ᱠᱟᱜᱼᱼ
ᱦᱮᱸ᱾ ᱟᱢᱜᱮ ᱵᱚᱭᱦᱟ ᱛᱟᱦᱮ, ᱟᱢ ᱫᱚ ᱪᱮᱫ ᱠᱚᱢ ᱪᱤᱠᱟᱹ ᱵᱟᱲᱟᱭ ᱜᱮᱭᱟ‍?
ᱟᱨ ᱵᱚᱭᱦᱟ ᱤᱧ ᱫᱚ ᱚᱱᱠᱟᱜᱮ ᱱᱤᱛᱚᱜ ᱫᱚ ᱤᱭᱟᱹᱼᱼ ᱥᱩᱠᱨᱤᱧ ᱪᱟᱥ ᱠᱚᱣᱟ, ᱦᱮᱸ ᱟᱨ ᱩᱱᱠᱩ ᱠᱚᱢ ᱵᱮᱥᱤ ᱢᱮᱨᱚᱢ ᱠᱩᱧ ᱪᱟᱥ ᱠᱚᱜᱮᱭᱟ᱾
ᱚ ᱟᱨ ᱞᱟᱹᱭ ᱫᱤᱧ ᱵᱚᱭᱦᱟ ᱫᱚ ᱦᱟᱸᱜ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ ᱧᱟᱢ ᱫᱚ‍?
ᱚᱞᱚᱜ ᱯᱟᱲᱦᱟᱜ ᱠᱚᱫᱚ ᱤᱧ ᱮᱭᱤ ᱪᱮᱥ ᱮᱢ ᱠᱟᱛᱮ ᱜᱤᱧ ᱵᱟᱹᱜᱤᱭ ᱠᱟᱜ ᱜᱮᱭᱟ᱾
ᱚ ᱛᱟᱦᱚᱞᱮ ᱞᱮᱫᱟᱹᱧ ᱵᱚᱭᱦᱟ ᱟᱢᱟᱜᱟᱜ ᱟᱹᱛᱩ ᱫᱤᱥᱚᱢ ᱫᱚ ᱚᱠᱟ ᱥᱮᱫ ᱛᱟᱢ?
ᱟᱹᱛᱩ ᱫᱤᱥᱚᱢ ᱦᱩᱭᱩᱜ ᱠᱟᱱᱟ ᱵᱚᱭᱦᱟ ᱤᱧ ᱫᱚ ᱯᱩᱨᱟᱹ ᱱᱟᱛᱮ ᱤᱭᱟᱹ ᱪᱮᱫ ᱠᱚ ᱞᱟᱹᱭᱟ ᱯᱩᱨᱟᱹᱼᱼ ᱜᱳᱣᱟᱞᱛᱳᱲ ᱦᱳᱢᱜᱚᱲ ᱜᱚᱲ ᱵᱮᱛᱟ ᱟᱸᱡᱚᱢ ᱠᱟᱫᱟᱢ ᱯᱤᱭᱟᱹᱨ ᱰᱚᱵᱟ᱾
ᱦᱮᱸ ᱟᱸᱡᱚ ᱟᱸᱡᱚᱢ ᱵᱟᱲᱟ ᱦᱩᱭ ᱠᱟᱱᱟ᱾ ᱦᱳᱭ ᱟᱫᱚᱼᱼ ᱦᱮᱸ ᱛᱟᱦᱚᱞᱮ ᱞᱮᱼᱼ ᱚ ᱛᱟᱦᱚᱞᱮ ᱵᱚᱭᱦᱟ ᱢᱟᱱᱮ ᱫᱚᱢᱮ ᱮᱠᱴᱟ ᱵᱟᱝ ᱵᱟᱝᱞᱟᱝ ᱥᱟᱺᱜᱤᱧ ᱜᱮᱭᱟ, ᱱᱚᱜᱼᱚᱭ ᱥᱩᱨ ᱥᱩᱯᱩᱨ ᱨᱮᱱᱼᱼ ᱠᱟᱱᱟᱞᱟᱝ, ᱤᱧ ᱦᱚᱸ ᱱᱚᱜᱼᱚᱭ ᱪᱚᱱᱫᱨᱚ ᱠᱚᱱᱟ ᱨᱳᱲ ᱪᱚᱱᱫᱨᱚ ᱠᱷᱚᱱᱟᱢ ᱟᱸᱡᱚᱢ ᱵᱟᱲᱟ ᱟᱠᱟᱜ ᱜᱮᱭᱟ?
ᱦᱮᱸ ᱨᱳᱰ ᱳ ᱵᱟᱵᱟ ᱚᱱᱟ ᱨᱳᱰ ᱪᱚᱱᱫᱚ ᱫᱚ ᱟᱵᱚ ᱛᱚ ᱢᱤᱫ ᱥᱮᱫ ᱜᱮᱛᱚ ᱟᱵᱩ ᱫᱚ᱾
ᱦᱮᱸ ᱟᱫᱚ ᱚᱱᱟᱜᱮ ᱢᱟᱱᱮ ᱚᱱᱛᱮ ᱫᱚ ᱪᱟᱥᱵᱟᱥ ᱠᱚ ᱠᱟᱹᱡᱼᱼ ᱡᱟᱹᱥᱛᱤ ᱦᱩᱭᱩᱜ ᱜᱮᱭᱟ ᱛᱚ ᱛᱟᱯᱚᱨᱮ ᱱᱚᱜᱼᱚᱭ ᱟᱹᱞᱩ ᱪᱟᱥ ᱠᱚ ᱛᱚᱨᱢᱚᱡᱽ ᱪᱟᱥ ᱠᱚ,
ᱦᱮᱸ ᱮᱯᱚᱨᱮᱜ ᱥᱟᱠᱥᱚᱵᱽᱡᱤ ᱢᱟ ᱡᱷᱚᱛᱚ ᱜᱮ ᱵᱮᱱᱟᱜᱼᱟ᱾
ᱦᱮᱸ ᱦᱮᱸ ᱟᱫᱚ ᱚᱱᱟ ᱠᱚᱦᱚᱸ ᱫᱚᱨᱠᱟᱨ ᱠᱟᱱᱟ, ᱵᱟᱝ ᱠᱷᱟᱱ ᱫᱚ ᱱᱚᱜᱼᱚᱭ ᱟᱲᱟᱜ ᱥᱟᱠᱟᱢ ᱟᱵᱚ ᱡᱟᱦᱟᱸ ᱠᱤᱨᱤᱧ ᱠᱟᱛᱮᱜ ᱵᱚᱱ ᱡᱚᱢ ᱫᱟ, ᱡᱩᱫᱤ ᱵᱟᱝᱵᱚᱱ ᱪᱟᱥᱟ ᱚᱠᱟᱨᱮᱵᱚᱱ ᱧᱟᱢᱟ᱾ ᱟᱨ ᱱᱤᱡᱮ ᱪᱟᱥ ᱠᱟᱛᱮᱜ ᱦᱮᱸ, ᱟᱨ ᱱᱤᱡᱮᱨ ᱪᱟᱥ ᱱᱤᱡᱮᱨᱟᱜ ᱪᱟᱥ ᱛᱟᱦᱮᱸ ᱞᱮᱱᱠᱷᱟᱱ ᱚᱱᱮ ᱩᱱᱟᱹᱜ ᱠᱤᱨᱤᱧ ᱵᱟᱝ ᱦᱩᱭᱩᱜ ᱛᱟᱵᱚᱱᱟ᱾ ᱦᱮᱸ ᱵᱮᱥᱛᱤ ᱟᱵᱚ ᱦᱚᱸ ᱚᱠᱟ ᱨᱮᱠᱚ ᱧᱟᱢᱟ? ᱟᱫᱚ ᱚᱱᱟ ᱠᱷᱟᱹᱛᱤᱨ ᱢᱟᱱᱮ ᱠᱟᱹᱡ ᱪᱟᱥᱵᱟᱥ ᱠᱚᱨᱮᱜ ᱜᱮ ᱠᱟᱹᱡ ᱫᱚᱢᱮ ᱠᱷᱟᱴᱟᱜ ᱦᱩᱭᱩᱜ ᱠᱟᱱᱟ᱾
ᱠᱟᱹᱡ ᱯᱚᱭᱥᱟ ᱠᱚ ᱧᱟᱢᱚᱜ ᱠᱟᱱᱟ ᱪᱟᱥ ᱨᱮ ᱵᱷᱟᱜᱤ ᱜᱮ, ᱟᱫᱚ ᱚᱱᱟ ᱠᱟᱛᱷᱟ ᱨᱮᱜᱮ ᱠᱚ ᱞᱟᱹᱭ ᱠᱟ ᱠᱚᱨᱢᱚ ᱡᱮᱨᱚᱠᱚᱢ ᱠᱚᱨᱢᱟᱣᱼᱟ ᱚᱱᱠᱟ ᱜᱮ ᱢᱟᱱᱮ ᱯᱷᱚᱞᱮᱢ ᱧᱟᱢᱟ᱾ ᱡᱮᱨᱚᱠᱚᱢ ᱮᱢ ᱠᱷᱟᱴᱟᱜ ᱟ, ᱛᱟᱞᱦᱮ ᱚᱝᱱᱠᱟ ᱜᱮ ᱢᱟᱱᱮ ᱠᱩᱲᱟᱹᱭᱮᱢ ᱧᱟᱢᱟ᱾
ᱮᱠᱫᱚᱢ ᱮᱠᱫᱚᱢ᱾ ᱠᱷᱟᱞᱤ ᱡᱷᱤᱸᱜᱟᱹ ᱠᱚᱢ ᱨᱚ ᱡᱷᱤᱸᱜᱟᱹ ᱠᱚᱢ ᱵᱟᱹᱭᱥᱟᱹᱣ ᱠᱟᱫᱟ ᱥᱮ ᱵᱟᱝ ᱱᱤᱭᱟᱹ ᱵᱟᱨ ᱫᱚ, ᱡᱷᱤᱸᱝ
ᱜᱮ ᱤᱧᱟᱹᱜ ᱟᱲᱟᱭ ᱵᱤᱜᱷᱟᱹ ᱞᱮᱠᱟ ᱢᱮᱱᱟᱜ ᱛᱤᱧᱟᱹ᱾
ᱠᱷᱤᱜᱟᱹ ᱟᱲᱟᱭ ᱵᱤᱜᱟᱹ ᱢᱟᱱᱮ ᱟᱹᱰᱤ ᱵᱮᱜ ᱟᱹᱰᱤ ᱴᱷᱤᱠ ᱜᱮᱵᱤᱱ ᱪᱟᱥ ᱠᱟᱫ ᱫᱚ᱾
ᱦᱮᱸ ᱜᱚᱝᱠ ᱮ ᱵᱚᱭᱦᱟ ᱢᱟᱱᱮ ᱪᱮᱫ ᱞᱤᱧ ᱞᱟᱹᱭᱟ ᱡᱷᱤᱸᱜᱟᱹ ᱡᱷᱤᱸᱜᱟᱹ ᱨᱮᱱᱟᱜ ᱫᱟᱢ ᱫᱚ ᱟᱞᱮ ᱛᱮ ᱠᱟᱹᱡ ᱵᱷᱟᱜᱮ ᱜᱮ ᱢᱮᱱᱟᱜᱼᱟ ᱛᱟᱞᱦᱮ ᱱᱤᱭᱟᱹ ᱨᱚᱲ ᱪᱚᱱᱫᱨᱚ ᱠᱟᱱᱟ ᱛᱟᱞᱦᱮ ᱚᱱᱟ ᱠᱚᱨᱮᱜ ᱡᱟᱦᱟᱸ ᱵᱟᱡᱟᱨ ᱠᱚᱨᱮ ᱛᱟᱯᱚᱨᱮ ᱱᱚᱛᱮ ᱵᱟᱸᱠᱩᱲᱟ ᱥᱮᱫ ᱠᱚ ᱟᱹᱜᱩ ᱵᱟᱲᱟᱭ ᱜᱮᱭᱟ, ᱛᱟᱦᱞᱮ ᱟᱞᱮᱫᱚ ᱠᱚᱱᱴᱟᱠᱴ ᱠᱚ ᱧᱟᱢ ᱜᱮᱭᱟ ᱛᱚ, ᱚᱱᱟ ᱫᱚ ᱚᱱᱠᱟ ᱚᱱᱮ ᱱᱩᱠᱩ ᱯᱟᱹᱭᱠᱟᱹᱨ ᱠᱚ ᱤᱧ ᱥᱟᱶ ᱠᱚ ᱡᱳᱜᱟᱡᱳᱜᱽ ᱠᱟᱫᱟ, ᱛᱟᱦᱚᱞᱮ ᱟᱫᱚ ᱤᱧᱟᱹᱜ ᱜᱮ ᱜᱟᱹᱲᱤ ᱜᱮ ᱢᱮᱱᱟᱜ ᱢᱟᱱᱮ ᱚᱱᱠᱟ ᱡᱷᱤᱸᱜᱟᱹ ᱠᱚ ᱛᱟᱯᱚᱨᱮ ᱠᱟᱞᱞᱟ ᱠᱚ ᱱᱤᱭᱟᱹ ᱰᱷᱮᱲᱚᱥ ᱠᱚ ᱵᱚᱨᱵᱚᱴᱤ ᱠᱚ
ᱚ ᱚ ᱢᱟᱮ ᱡᱷᱚᱛᱚ ᱡᱷᱚᱛᱚ ᱪᱮᱫ ᱱᱤᱛᱚᱜ ᱪᱮᱫ ᱠᱚ ᱵᱮᱥᱤ ᱛᱩᱫᱩᱜ ᱠᱟᱱ ᱛᱟᱢᱟ ᱱᱤᱛᱚᱜ?
ᱦᱮᱸ ᱱᱤᱛᱚᱜ ᱠᱟᱞᱞᱟ ᱱᱤᱛᱚᱜ ᱠᱟᱞᱞᱟ ᱩᱰᱩᱠ ᱟᱠᱟᱱᱟ ᱠᱚᱸᱰᱷᱟᱧ ᱪᱟᱥ ᱠᱟᱫᱟ ᱛᱟᱯᱚᱨᱮ ᱡᱷᱤᱸᱜᱟᱧ ᱪᱟᱥ ᱠᱟᱫᱟ
ᱦᱮᱸ,
ᱛᱟᱯᱚᱨᱮ ᱵᱩᱨᱩ ᱤᱭᱟᱹ ᱠᱩᱸᱫᱽᱨᱤᱟᱹ ᱠᱚᱦᱚᱸ ᱢᱮᱱᱟᱜᱼᱟ᱾
ᱠᱩᱸᱫᱽᱨᱤ ᱠᱚ ᱢᱮᱱᱟᱜᱼᱟ?
ᱦᱮᱸ᱾
ᱚᱞᱟ ᱫᱚ ᱟᱹᱞᱤᱧ ᱫᱚ ᱚᱱᱟ ᱯᱩᱱ ᱵᱚᱭᱦᱟᱜ ᱟᱞᱮ ᱛᱚ, ᱛᱟᱦᱚᱞᱮ ᱟᱫᱚ ᱩᱱᱠᱩ ᱤᱧ ᱠᱷᱚᱱᱟᱜ ᱡᱟᱦᱟᱸ ᱢᱟᱨᱟᱝ ᱵᱚᱭᱦᱟ ᱛᱟᱠᱚ, ᱛᱟᱦᱚᱞᱮ ᱩᱱᱠᱩ ᱦᱚᱸ ᱢᱮᱱ ᱠᱟᱫ ᱠᱚᱣᱟ ᱡᱮ ᱞᱟᱹᱭ ᱫᱟᱹᱧ ᱛᱟᱦᱚᱞᱮ ᱱᱮᱜ ᱱᱚᱝᱠᱟ ᱚᱠᱚᱭ ᱦᱚᱸ ᱵᱟᱵᱚᱱ ᱚᱞᱚᱜ ᱯᱟᱲᱦᱟᱜ ᱠᱟᱱᱟ ᱩᱱᱟᱹᱜ ᱫᱚ, ᱛᱟᱦᱚᱞᱮ ᱪᱟᱥ ᱨᱮᱜᱮ ᱵᱚᱱ ᱠᱷᱟᱴᱟᱜᱼᱟ, ᱢᱟᱱᱮ ᱵᱟᱵᱟᱣᱟᱜ ᱦᱚᱸ ᱡᱟᱭᱜᱟ ᱠᱚ ᱢᱮᱱᱟᱜ ᱛᱟᱭᱟ᱾
ᱦᱮᱸ ᱮᱠᱫᱚᱢ ᱮᱠᱫᱚᱢ᱾
ᱵᱟᱵᱟ ᱦᱚ ᱢᱟᱱᱮ ᱪᱟᱥ ᱨᱮ ᱠᱷᱟᱴᱟᱜ ᱛᱟᱦᱮᱸᱜᱫ ᱫᱟᱫᱩ ᱦᱚᱸ ᱪᱟᱥ ᱨᱮ ᱠᱷᱟᱴᱟᱜ ᱛᱟᱦᱮᱸ, ᱛᱟᱦᱚᱞᱮ ᱟᱫᱚ ᱚᱱᱟ ᱯᱚᱨᱚᱢᱯᱚᱨᱟ ᱡᱩᱫᱤ ᱦᱮᱸ ᱚᱱᱟ ᱡᱤᱱᱤᱥ ᱞᱮ ᱫᱚᱦᱚ ᱟᱹᱜᱩ ᱫᱟᱲᱮᱭᱟᱜᱼᱟ, ᱛᱟᱦᱚᱞᱮ ᱠᱟᱹᱴᱤᱡ ᱠᱮᱴᱮᱡ ᱪᱟᱞᱟᱜ ᱟᱞᱮ ᱟᱵᱚ ᱱᱚᱣᱟ ᱮᱢᱱᱤ ᱛᱮᱜᱮ ᱠᱚ ᱞᱟᱹᱭ ᱟᱠᱟᱫᱟ ᱱᱚᱣᱟ ᱞᱟᱦᱟᱛᱮ ᱡᱮᱢᱚᱱ ᱥᱟᱱᱛᱟᱲ ᱠᱚ ᱠᱟᱹᱴᱤᱡ ᱞᱤᱪᱟᱹᱲ ᱠᱚ ᱛᱟᱦᱮᱸ ᱠᱟᱱᱟ᱾
ᱮᱠᱫᱚᱢ ᱢᱟᱨᱮ ᱦᱟᱯᱲᱟᱢ ᱠᱚᱣᱟᱜ ᱠᱟᱛᱷᱟ ᱞᱮᱠᱟᱛᱮ ᱡᱟᱦᱟᱸ ᱠᱚ ᱞᱟᱹᱭ ᱠᱟᱜ
ᱟᱫᱚ ᱚᱱᱟ ᱫᱤᱱ ᱫᱤᱱᱛᱮ ᱫᱤᱱ ᱫᱤᱱᱛᱮ ᱦᱳᱭᱛᱚ ᱪᱮᱛᱟᱱ ᱥᱮᱫ ᱠᱟᱹᱴᱤᱡ ᱨᱟᱠᱟᱵ ᱦᱮᱸ ᱢᱟᱱᱮ ᱠᱮᱴᱮᱡᱚᱜᱟᱭ᱾ ᱦᱮᱸ ᱚᱱᱟ ᱠᱟᱛᱷᱟ ᱨᱮ ᱡᱮᱢᱚᱱ ᱢᱤᱫᱴᱮᱱ ᱦᱮᱸ ᱠᱟᱛᱷᱟ ᱨᱮ
ᱦᱮᱸ ᱥᱚᱝᱥᱟᱨ ᱢᱟ ᱠᱮᱴᱮᱡ ᱛᱟᱵᱚᱱ ᱟᱵᱚᱱ᱾
ᱦᱮᱸ ᱡᱮᱢᱚᱱ ᱟᱵᱚ ᱱᱚᱜᱼᱚᱭ ᱥᱟᱵ ᱠᱟᱜ ᱢᱮ ᱢᱤᱫᱴᱮᱱ ᱫᱟᱨᱮ ᱵᱩᱱ ᱨᱚᱦᱚᱭ ᱠᱮᱫᱟ᱾ ᱚᱱᱮ ᱢᱟᱱᱮ ᱚᱱᱟ ᱠᱟᱹᱴᱤᱡ ᱴᱤᱡ ᱡᱮᱢᱚᱱ ᱡᱚᱠᱷᱚᱱ ᱦᱟᱨᱟ ᱪᱟᱞᱟᱜ ᱠᱟᱱᱟ, ᱛᱚᱠᱷᱚᱱ ᱫᱚ ᱩᱱᱟᱜ ᱵᱟᱝ ᱠᱮᱴᱮᱡᱚᱜ ᱠᱟᱱᱟ᱾
ᱰᱟᱹᱨ ᱠᱚ ᱥᱟᱠᱟᱢ ᱠᱚ ᱥᱟᱜᱮᱱᱚᱜ ᱠᱟᱱᱟ ᱠᱟᱹᱴᱤᱡ ᱠᱟᱹᱴᱤᱡ᱾
ᱦᱮᱸ ᱟᱫᱚ ᱚᱱᱮ ᱡᱚᱠᱷᱚᱱ ᱚᱱᱟ ᱦᱟᱨᱟᱭᱮᱱᱟ ᱦᱟᱨᱟ ᱚᱱᱟ ᱠᱟᱛᱮ ᱡᱚᱠᱷᱚᱱ ᱡᱚ ᱵᱚᱱ ᱧᱟᱢ ᱮᱫᱟ, ᱛᱚᱠᱷᱚᱱ ᱫᱚ ᱡᱟᱦᱟᱸ ᱛᱤᱱᱟᱹᱜ ᱥᱟᱸᱜᱮ ᱦᱚᱲᱮᱢ ᱫᱮᱡᱚᱜ ᱨᱮᱦᱚᱢ ᱢᱟᱱ ᱛᱚᱠᱷᱚᱱ ᱫᱟᱨᱮ ᱫᱚ ᱢᱟᱱᱮ ᱚᱱᱮ ᱞᱚᱜᱚᱱ ᱫᱚ ᱵᱟᱝ ᱪᱚᱣᱟ ᱜᱚᱜᱼᱟ᱾
ᱠᱚ ᱡᱚᱢ ᱟᱵᱚᱱᱟ ᱪᱮᱫᱮ ᱡᱚᱢᱟᱵᱚᱱ ᱟᱵᱚ ᱜᱤᱫᱽᱨᱟᱹ ᱯᱤᱫᱽᱨᱟᱹ ᱠᱚ ᱡᱚᱢ ᱛᱟᱵᱚᱱᱟ᱾ ᱪᱚ ᱯᱚᱡ ᱟᱛᱮ ᱠᱚ ᱦᱟᱸᱵᱩᱲ ᱛᱟᱵᱚᱱᱟ᱾
ᱦᱮᱸ ᱟ ᱵᱚᱭᱦᱟ ᱞᱮᱫᱤᱱ ᱛᱮ ᱟᱯᱮ ᱚᱛᱮ ᱢᱮ ᱩᱞ ᱫᱟᱨᱮ ᱠᱚ ᱠᱟᱱᱴᱷᱟᱲ ᱠᱚ ᱢᱮᱱᱟᱜᱼᱟ ᱟᱥᱮ ᱵᱟᱝ?
ᱦᱮᱸ ᱟᱫᱚ ᱟᱢᱵᱟᱵᱚᱛᱤ ᱠᱚ ᱥᱩᱨᱩᱜ ᱠᱟᱱᱟ ᱛᱚ, ᱠᱟᱱᱴᱷᱟ ᱫᱟᱨᱮ ᱠᱚᱫᱚ ᱢᱮᱱᱟᱜᱼᱟ ᱩᱞ ᱫᱟᱨᱮ ᱠᱚᱦᱚᱸ ᱢᱮᱱᱟᱜᱼᱟ᱾ ᱟᱫᱚ ᱞᱟᱹᱭ ᱞᱮᱠᱷᱟᱡ ᱫᱚ ᱵᱷᱮᱡᱟᱭ ᱦᱩᱭᱩᱜᱼᱟ ᱩᱞ ᱠᱟᱱᱴᱷᱟᱲ ᱠᱚ᱾
ᱦᱮᱸ ᱵᱟᱹᱭ ᱟᱫᱚ ᱱᱚᱜᱚᱭ ᱫᱚ ᱢᱟᱱᱮ ᱟᱠᱷᱨᱤᱧ ᱠᱚᱫᱚ ᱟᱫᱚ ᱥᱮᱫᱟᱭᱟᱜ ᱫᱚ ᱵᱟᱝ ᱛᱟᱦᱮᱸ ᱠᱟᱱᱟ ᱛᱚ, ᱛᱟᱦᱚᱞᱮ ᱟᱫᱚ ᱱᱚᱜᱼᱚᱭ ᱜᱨᱩᱯ ᱠᱷᱚᱱᱟᱜ ᱱᱟᱢᱵᱟᱨ ᱠᱚ ᱦᱟᱛᱟᱣ ᱦᱩᱭ ᱠᱟᱱᱟ ᱛᱚ᱾
ᱮᱠᱫᱚᱢ ᱡᱩᱫᱤ ᱟᱢ ᱪᱚᱱᱫᱨᱚᱚᱠᱳᱱᱟ ᱨᱮᱜᱮ ᱛᱚᱢ ᱢᱟᱨᱠᱮᱴᱟ? ᱚᱸᱰᱮ ᱜᱮᱛᱚᱢ ᱤᱫᱤᱭᱟ? ᱥᱚᱵᱡᱤ ᱠᱚ ᱢᱟᱱᱮ ᱤᱧ ᱫᱚ ᱤᱧ ᱫᱚ ᱠᱟᱹᱴᱤᱡ ᱚᱸᱰᱮ ᱠᱷᱚᱱ ᱥᱟᱺᱟᱜᱤᱧᱚᱜᱼᱟ, ᱛᱚ ᱢᱟᱡᱷᱮ ᱢᱟᱡᱷᱮ ᱢᱟᱨᱠᱮᱴ ᱤᱧ ᱪᱟᱞᱟᱜ ᱜᱮᱭᱟ ᱦᱳᱭᱥᱮ᱾
ᱚ ᱛᱟᱞᱦᱮ ᱦᱮᱸ ᱟᱫᱚ ᱱᱚᱜᱼᱚᱭ ᱛᱚ ᱢᱟᱱᱮ ᱦᱮᱸ ᱯᱷᱳᱱ ᱱᱟᱢᱵᱟᱨ ᱠᱚ ᱱᱚᱰᱮ ᱠᱷᱚᱱᱟᱜ ᱜᱮ ᱮᱯᱮᱢ ᱪᱟᱯᱟᱞ ᱦᱩᱭ ᱞᱮᱱ ᱠᱷᱟᱱ ᱛᱟᱞᱟᱝ ᱠᱟᱹᱡ ᱥᱩᱵᱤᱫᱷᱟᱜ ᱛᱞᱟᱝᱟ᱾
ᱟᱨ ᱥᱚᱵᱡᱤ ᱠᱚ ᱡᱩᱫᱤ ᱵᱟᱹᱥᱛᱮ ᱵᱟᱹᱥᱛᱤ ᱡᱟᱹᱥᱛᱤ ᱡᱟᱹᱥᱛᱤ ᱥᱚᱵᱡᱤ ᱠᱚ ᱛᱩᱫᱩᱜᱼᱟ ᱥᱮ ᱦᱮᱸ᱾ ᱛᱟᱦᱚᱞᱮᱧ ᱚᱸᱰᱮ ᱪᱚᱱᱫᱨᱚᱠᱳᱱᱟ ᱦᱚᱸᱧ ᱪᱟᱞᱟᱜᱼᱟ ᱟᱹᱠᱷᱨᱤᱧ ᱦᱳᱭ ᱥᱮ᱾
ᱦᱮᱸ ᱦᱮᱸ ᱟᱫᱚ ᱤᱧ ᱫᱚ ᱱᱚᱜᱼᱚ ᱱᱤᱝᱠᱟᱹ ᱢᱟᱱᱮ ᱵᱚᱭᱦᱟ ᱪᱮᱫ ᱤᱧ ᱞᱟᱹᱭᱟ ᱢᱟᱱᱮ ᱠᱟᱹᱡ᱾ ᱥᱮᱬᱟ ᱠᱟᱹᱡ ᱵᱮᱵᱽᱥᱟ ᱤᱭᱟᱹ ᱠᱟᱹᱱᱟᱹᱧ ᱛᱚ ᱢᱟᱱᱮ ᱪᱟᱹᱥᱤ ᱠᱟᱹᱱᱟᱧ ᱥᱮᱬᱟ ᱪᱟᱹᱥᱤ ᱠᱟᱹᱱᱟᱹᱧ ᱱᱚᱜᱼᱚᱭ ᱟᱵᱚ ᱱᱤᱭᱟᱹ ᱦᱮᱸ ᱱᱚᱜᱼᱚᱭ ᱟᱵᱚᱣᱟᱜ ᱱᱤᱭᱟᱹ ᱵᱟᱯᱞᱟ ᱵᱷᱟᱸᱰᱟᱱ ᱪᱷᱟᱹᱴᱭᱟᱹᱨ
ᱡᱷᱚᱛᱚ ᱡᱷᱚᱛᱚ ᱠᱚᱱᱴᱨᱟᱠ ᱮᱢ
ᱦᱮᱸ ᱡᱷᱚᱛᱚ ᱠᱚᱱᱴᱨᱟᱠᱴ ᱤᱧ ᱥᱟᱵ ᱜᱮᱭᱟ, ᱛᱚ ᱱᱚᱜᱼᱚᱭ ᱵᱟᱯᱞᱟ ᱠᱚᱨᱮ ᱡᱮᱢᱚᱱ ᱵᱟᱯᱞᱟ ᱠᱚᱨᱮ ᱱᱚᱣᱟ ᱡᱟᱦᱟᱸᱱ ᱥᱚᱵᱡᱤ ᱠᱚ ᱟᱹᱰᱤ ᱡᱟᱹᱥ ᱛᱮᱜᱮ ᱞᱟᱜᱟᱜ ᱜᱮᱭᱟ ᱵᱷᱟᱸᱰᱟᱱ ᱠᱚᱨᱮᱱ, ᱟᱵᱚ ᱱᱤᱭᱟᱹ ᱪᱟᱹᱴᱭᱟᱹᱨ ᱚᱱᱟ ᱠᱚᱫᱚ ᱠᱟᱹᱴᱤᱡ ᱠᱚᱢ ᱞᱟᱜᱟᱜ ᱜᱮᱭᱟ ᱱᱤᱭᱟᱹ ᱵᱟᱦᱟ ᱢᱟᱜ ᱢᱚᱬᱮ ᱵᱟᱦᱟ ᱥᱚᱨᱦᱟᱭ ᱚᱱᱟ ᱠᱚᱨᱮ ᱦᱚᱸ ᱟᱹᱰᱤ ᱡᱟᱹᱥᱛᱤ ᱜᱮ ᱞᱟᱜᱟᱜ ᱜᱮᱭᱟ ᱥᱚᱵᱽᱡᱤ ᱠᱚ᱾ ᱛᱟᱦᱚᱞᱮ ᱟᱫᱚ ᱚᱱᱠᱟ ᱵᱷᱟᱹᱜᱤ ᱜᱮ ᱦᱚᱲ ᱠᱚ ᱩᱨᱩᱢ ᱠᱤᱫᱤᱧᱟ᱾
ᱦᱮᱸ᱾ ᱛᱟᱦᱞᱮ ᱤᱭᱟᱹ ᱤᱧ ᱦᱚᱸ ᱟᱯᱮ ᱥᱮᱫ ᱠᱚᱱᱴᱨᱟᱠᱴ ᱤᱧ ᱢᱮ ᱥᱮ ᱥᱩᱠᱨᱤ ᱛᱚ ᱤᱧ ᱛᱚ ᱢᱮᱱᱟᱜ ᱠᱚᱣᱟ ᱥᱩᱠᱨᱤ ᱪᱟᱹᱥᱤ ᱥᱮ᱾ ᱛᱚ ᱥᱚᱵᱡᱤ ᱦᱚᱸ ᱪᱟᱥ ᱦᱩᱭᱩᱜ ᱜᱮᱭᱟ᱾
ᱵᱚᱭᱦᱟ ᱛᱟᱦᱞᱮ ᱥᱩᱠᱨᱤ ᱠᱚ ᱫᱚ ᱛᱤᱱᱟᱹᱜ ᱜᱟᱱ ᱮᱢ ᱪᱟᱥ ᱟᱠᱟᱫ ᱠᱚᱣᱟ?
ᱥᱩᱠᱨᱤ ᱢᱮᱱᱟᱜ ᱠᱚᱣᱟ ᱮᱸᱜᱟ ᱢᱮᱱᱟᱜ ᱠᱚ ᱛᱤᱧᱟ ᱯᱩᱱᱭᱟ᱾
ᱚ,
ᱩᱱᱠᱩ ᱮᱸᱜᱟ ᱯᱩᱱᱭᱟ ᱟᱨ ᱩᱝᱠᱩ ᱥᱩᱠᱨᱤ ᱠᱷᱟᱹᱥᱤᱧ ᱫᱚᱦᱚ ᱠᱟᱜ ᱠᱚᱣᱟ ᱥᱟᱛᱴᱤ ᱜᱟᱱ᱾
ᱵᱟᱝ ᱵᱩᱥᱟᱹᱜ ᱛᱤᱱᱟᱹᱜ ᱮᱸᱜᱟ ᱯᱩᱱᱭᱟ ᱮᱸᱜᱟ ᱨᱮᱱ ᱛᱤᱱᱟᱹᱜ ᱠᱚ ᱵᱩᱥᱟᱹᱜ ᱠᱟᱱᱟ?
ᱠᱩᱰᱩ ᱠᱩᱰᱩ ᱩᱱᱠᱩ ᱠᱩᱰᱩ ᱠᱚ ᱠᱚᱢ ᱥᱮ ᱠᱚᱢ ᱢᱤᱫ ᱴᱟᱝ ᱢᱤᱫ ᱴᱟᱝ ᱵᱟᱨᱚ ᱛᱮᱨᱚᱴᱤ ᱠᱟᱛᱮ ᱠᱚ ᱵᱩᱥᱟᱹᱜ ᱠᱚᱣᱟ ᱠᱚ ᱠᱩᱰᱩ᱾
ᱚᱻ ᱛᱟᱞᱦᱮ ᱟᱹᱰᱤ ᱡᱟᱹᱥᱛᱤ ᱜᱮ ᱛᱚ ᱵᱚᱭᱦᱟ ᱢᱟᱱᱮ ᱩᱱᱟᱹᱜ ᱫᱚ ᱦᱮᱸ
ᱤᱧ ᱯᱩᱨᱟᱹ ᱚᱱᱟ ᱛᱮ ᱜᱮ ᱤᱧ ᱫᱮᱲ ᱵᱤᱜᱷᱟᱹ ᱡᱟᱭᱜᱟᱧ ᱮᱥᱮᱫ ᱟᱠᱟᱫᱟ ᱥᱩᱠᱨᱤ ᱛᱮᱜᱮ᱾
ᱚ ᱛᱟᱞᱦᱮ ᱢᱟᱱᱮ ᱡᱟᱭᱜᱟ ᱴᱟᱜ ᱟᱹᱰᱤ ᱢᱟᱨᱟᱝ ᱡᱟᱭᱜᱟ ᱠᱟ ᱱᱚᱣᱟ ᱯᱟᱪᱤᱨ ᱮᱢ ᱤᱭᱟᱹ ᱠᱟᱫᱟ ᱥᱮ ᱪᱮᱫ?
ᱛᱟᱞᱟ ᱨᱮ ᱯᱩᱨᱟᱹᱧ ᱵᱟᱸᱫ ᱟᱠᱟᱫ ᱠᱚᱣᱟ᱾ ᱟᱨ ᱯᱟᱭᱨᱟ ᱵᱟᱲᱟ ᱠᱚ ᱠᱷᱮᱞ ᱵᱟᱲᱟᱭᱟᱠᱚ ᱚᱸᱰᱮ ᱠᱚ ᱠᱷᱮᱞ ᱵᱟᱲᱟᱭᱟᱠᱚ᱾ ᱦᱮᱸ ᱰᱟᱸᱰᱟ ᱠᱚᱛᱮᱧ ᱠᱷᱟᱨᱟᱝ ᱠᱟᱜ ᱠᱚᱣᱟ ᱚᱸᱰᱮ ᱠᱚ ᱯᱟᱭᱨᱟ ᱵᱟᱲᱟ ᱠᱷᱮᱞ ᱵᱟᱲᱟᱭᱟᱠᱚ᱾ ᱩᱱᱟᱹᱜ ᱟᱫᱚ ᱫᱟᱬᱟ ᱵᱟᱲᱟ ᱠᱟᱹᱴᱤᱡ ᱠᱚ ᱧᱟᱢ ᱢᱟ ᱥᱮ᱾
ᱦᱮᱸ ᱥᱤᱛᱩᱝ ᱜᱚᱨᱚᱢ ᱫᱤᱱ ᱠᱟᱱᱟ ᱟᱨ ᱱᱤᱛᱚᱜ ᱥᱩᱠᱨᱤ ᱪᱟᱥ ᱫᱚ ᱢᱟᱱᱮ ᱫᱟᱜ ᱪᱷᱟᱲᱟ ᱢᱟᱱᱮ ᱩᱱᱠᱩ ᱵᱟᱝ ᱵᱷᱟᱜᱮ ᱢᱟᱱᱮ ᱵᱟᱝ ᱵᱩᱡᱟ ᱦᱚᱲᱢᱚ ᱞᱚᱦᱚᱫ ᱛᱟᱦᱮᱸ ᱫᱚᱨᱠᱟᱨ ᱛᱟᱠᱚᱣᱟ᱾
ᱚ ᱟᱫᱚ ᱱᱟᱼᱜ ᱱᱩᱠᱩ ᱠᱩᱰᱩ ᱯᱟᱹᱴᱷᱤ ᱠᱚ ᱢᱟᱱᱮ ᱪᱮᱫ ᱞᱮᱠᱟᱢ ᱟᱠᱷᱨᱤᱧ ᱠᱚ ᱜᱮᱭᱟ?
ᱩᱱᱠᱩ ᱤᱧ ᱫᱚ ᱢᱤᱫ ᱴᱟᱝ, ᱢᱤᱫ ᱴᱟᱝ ᱠᱩᱰᱩ ᱯᱷᱤᱥ ᱛᱤᱧ ᱤᱧᱟᱹᱜ ᱫᱚ! ᱪᱮᱫ ᱤᱧ ᱞᱟᱹᱭᱼᱟ ᱥᱟᱛ ᱦᱟᱡᱟᱨ ᱴᱟᱠᱟ ᱡᱚᱲᱟ᱾
ᱥᱟᱛ ᱦᱟᱡᱟᱨ ᱴᱟᱠᱟ!
ᱥᱟᱛ ᱦᱟᱡᱟᱨ ᱴᱟᱠᱟ ᱡᱳᱲᱟ ᱦᱮᱸ ᱠᱟᱹᱴᱤᱡ ᱨᱮ ᱥᱟᱛ ᱦᱟᱡᱟᱨ ᱴᱟᱠᱟ ᱡᱚᱲᱟ᱾ ᱡᱳᱲᱟ ᱛᱤᱠᱨᱤ ᱱᱤᱛᱚᱼᱜ ᱥᱟᱛ ᱦᱟᱡᱟᱨ ᱴᱟᱠᱟ ᱡᱚᱲᱟ, ᱟᱨ ᱤᱭᱟᱹ ᱞᱮᱱ ᱠᱷᱟᱱ ᱟᱴ ᱦᱟᱡᱟᱨ ᱴᱟᱠᱟ ᱡᱚᱲᱟ᱾
ᱟᱸ ᱟᱫᱚ ᱚᱱᱟ ᱫᱚ ᱥᱩᱠᱨᱤ ᱪᱮᱛᱟᱱ ᱨᱮ ᱚᱱᱟ ᱫᱚ!
ᱦᱮᱸ ᱠᱟᱨᱚᱠ ᱠᱟᱨᱚᱱ ᱧᱮᱞ ᱢᱮ ᱥᱮ ᱠᱟᱹᱴᱤᱡ ᱨᱤᱧ ᱟᱹᱠᱷᱨᱤᱧ ᱮ ᱠᱟᱱᱟ ᱥᱮ ᱠᱟᱨᱚᱱ ᱞᱟᱦᱟ - ᱞᱟᱦᱟ ᱛᱮᱫᱚ ᱧᱮᱞ ᱢᱮ ᱯᱟᱸᱪ ᱦᱟᱡᱟᱨᱼᱼᱼ ᱴᱟᱠᱟ ᱡᱚᱲᱟᱧ ᱟᱹᱠᱷᱨᱤᱧ ᱠᱚ ᱛᱟᱦᱮᱸᱜ ᱟᱫᱚ ᱱᱮᱛᱟᱨ ᱫᱚ ᱫᱟᱢ ᱵᱟᱹᱲᱛᱤᱜ ᱠᱟᱱᱟ ᱥᱮᱼᱼ ᱠᱟᱨᱚᱱ ᱥᱟᱛ ᱟᱴ ᱦᱟᱡᱟᱨ ᱴᱟᱠᱟ ᱡᱚᱲᱟ ᱵᱟᱝ ᱟᱹᱠᱷᱨᱤᱧ ᱞᱮᱠᱷᱟᱱ ᱫᱚ ᱯᱷᱟᱭᱫᱟ ᱵᱟᱝᱼᱼᱼᱼᱼ
ᱡᱷᱚᱛᱚ ᱡᱤᱱᱤᱥ ᱨᱮᱜᱮ ᱫᱟᱢ ᱠᱚ ᱵᱟᱹᱲᱛᱤᱼᱜ ᱠᱟᱱᱟ ᱛᱚ ᱦᱚᱭᱛᱚ ᱩᱱᱟᱹᱜ ᱜᱟᱱ ᱥᱩᱠᱨᱤ ᱠᱚ ᱢᱟᱱᱮ ᱡᱚᱢᱟᱜ ᱠᱚ ᱚᱠᱟᱨᱮᱢ ᱧᱟᱢ ᱟᱠᱚᱣᱟ ᱞᱚᱵᱩᱜ ᱠᱚ ᱠᱤᱨᱤᱧ ᱦᱩᱭᱩᱜᱼᱟ᱾ ᱛᱟᱯᱚᱨᱮ ᱟᱵᱟᱨ ᱱᱚᱜᱼᱚᱭ ᱟᱱᱟᱡᱯᱟᱹᱛᱤ ᱠᱚ ᱡᱟᱦᱟᱸᱭᱼᱟ ᱦᱚᱭᱛᱚ ᱪᱟᱥ ᱠᱟᱫᱟ ᱠᱚ ᱦᱮᱸ ᱱᱚᱜᱼᱚᱭ ᱡᱮᱢᱚᱱ ᱟᱱᱟᱡᱯᱟᱛᱮ ᱡᱟᱦᱟᱸᱭ ᱠᱚ ᱪᱟᱥᱼᱟ ᱥᱮ ᱪᱮᱫ ᱛᱟᱞᱮ ᱩᱱᱠᱩᱣᱟᱼᱜ ᱵᱟᱲᱜᱮ ᱠᱷᱚᱱᱟᱜ ᱚᱱᱟ ᱠᱚ ᱟᱹᱜᱩ ᱛᱟᱯᱚᱨᱮ ᱩᱱᱠᱩ
ᱦᱮᱸ- ᱦᱮᱸ ᱩᱱᱠᱩ ᱥᱩᱠᱨᱤ ᱯᱮᱪᱷᱚᱱ ᱨᱮᱜᱮ ᱤᱧ ᱠᱚᱢ ᱥᱮ ᱠᱚᱢᱼᱼᱼ ᱩᱱᱠᱩ ᱯᱮ ᱵᱚᱥᱛᱟ ᱯᱚᱪᱮᱣ ᱯᱟᱸ ᱥᱟᱛ ᱟᱴ ᱥᱟᱛ ᱵᱚᱥᱛᱟ ᱜᱟᱱ ᱠᱚ ᱡᱚᱢᱼᱟ ᱞᱟᱜᱟᱜᱼᱟ
ᱦᱮᱸ ᱟᱫᱚ ᱩᱱᱟᱹᱜ ᱜᱟᱱ ᱥᱩᱠᱨᱤ ᱫᱚ ᱢᱟᱱᱮ. ᱵᱩ ᱵᱩᱥᱟᱹᱜ ᱠᱚ ᱢᱮᱱᱟᱜ ᱠᱚᱣᱟ᱾
ᱦᱮᱸ- ᱦᱩᱸ ᱵᱩᱥᱟᱹᱜ ᱫᱚ ᱠᱷᱩᱵ ᱠᱚᱢ ᱠᱚ ᱡᱚᱢᱼᱟ ᱛᱚ ᱩᱱᱠᱩ ᱵᱳᱴ ᱡᱟᱦᱟᱸ ᱢᱮᱱᱟᱜ ᱠᱚ ᱠᱷᱟᱹᱥᱤ ᱠᱩ
ᱦᱮᱸ ᱻ ᱦᱮᱸ ᱻ ᱦᱮᱸ
ᱩᱱᱠᱩ ᱫᱚ ᱞᱟᱜᱟᱼᱜ ᱜᱮᱭᱟ ᱥᱮ ᱡᱚᱢ ᱫᱚ
ᱦᱚᱸ
ᱞᱩᱵᱩᱜ ᱫᱚ ᱩᱱᱟᱹᱜ ᱠᱤᱨᱤᱧ ᱫᱚ ᱠᱟᱹᱴᱤᱡ ᱟᱸᱡᱷᱟᱴ ᱟᱠᱟᱱ ᱜᱮᱭᱟ ᱥᱮ ᱩᱱᱟᱹᱜ ᱞᱩᱵᱩᱜ ᱠᱤᱨᱤᱧ ᱫᱚ᱾
ᱟ ᱟᱫᱚ ᱛᱟᱦᱞᱮ ᱚᱱᱟ ᱞᱚᱵᱚᱜ ᱠᱚᱫᱚ ᱵᱚᱞᱮ ᱪᱮᱜ ᱢᱟᱱᱮ ᱟᱭᱟᱜ ᱦᱳᱲᱳ ᱠᱚ ᱡᱟᱦᱟᱸ ᱠᱚᱨᱮ ᱠᱚ ᱞᱟᱦᱩᱫ ᱜᱮ ᱛᱟᱦᱮ ᱚᱱᱟ ᱠᱚᱫᱚ ᱠᱚᱱᱴᱮᱠᱴᱮᱴ ᱥᱟᱵ ᱫᱚᱦᱚ ᱠᱟᱫᱟ
ᱦᱮᱸ- ᱦᱮᱸ ᱚᱱᱟ ᱯᱚᱱᱴᱟ ᱫᱤᱱ ᱥᱟᱵ ᱫᱚᱦᱚ ᱠᱟᱫᱟᱞᱮ ᱡᱚᱛᱚᱵ ᱦᱚᱵᱮᱠ ᱟᱢᱟᱠᱮᱼ-ᱼᱼ ᱦᱮᱸ ᱢᱚᱴᱟᱢᱩᱴᱤ ᱫᱚᱨᱫᱟᱢ ᱠᱟᱛᱮᱜ ᱤᱢᱟᱹᱧ ᱯᱮ ᱚᱱᱠᱟᱧ ᱞᱟᱹᱭ ᱠᱟᱜ ᱠᱚᱣᱟ ᱡᱮ
ᱚᱸ
ᱨᱮ ᱯᱮᱭᱟ ᱯᱩᱱᱭᱟ ᱜᱟᱱ ᱩᱱᱠᱩ ᱡᱟᱦᱟᱸ ᱦᱳᱞᱳ ᱦᱳᱲᱩ ᱠᱚᱞ ᱢᱮᱥᱤᱱ ᱚᱱᱟ ᱠᱚᱨᱮᱱ ᱼᱼᱼ ᱠᱚᱱᱴᱟᱨᱟᱠ ᱠᱟᱛᱮᱧ ᱫᱚᱦᱚᱸ ᱠᱟᱜ ᱠᱚᱣᱟ ᱞᱟᱹᱭᱫᱟᱹᱧ ᱵᱚᱭᱦᱟ ᱴᱷᱤᱠ ᱜᱮᱭᱟᱼᱼᱼ ᱱᱚᱝᱠᱟ ᱜᱮᱞᱟᱝ ᱜᱟᱞᱢᱟᱨᱟᱣᱼᱟ ᱦᱳᱭᱥᱮ ᱟᱨ ᱵᱟᱡᱟᱨ ᱞᱟᱝ ᱧᱟᱯᱟᱢ ᱞᱮᱠᱷᱟᱱ ᱚᱵᱚᱥᱥᱳᱭ ᱠᱚᱱᱴᱨᱟᱠᱴ ᱦᱩᱭᱩᱜ ᱠᱟᱱᱟ
ᱟᱪᱪᱷᱟ ᱴᱷᱤᱠ ᱟᱪᱮ ᱟᱪᱷᱷᱟ ᱢᱟ ᱵᱚᱭᱦᱟ ᱞᱚᱠᱛᱚ ᱠᱚᱦᱚᱸ ᱟᱭᱢᱟ ᱩᱛᱟᱹᱨ ᱦᱩᱭᱱᱟ᱾
ᱦᱮᱸ- ᱦᱮᱸ ᱮᱠᱫᱚᱢ